ᱦᱮᱞᱳ ᱜᱚᱝᱠᱮ ᱟᱸᱡᱚᱢ ᱫᱟ ᱵᱤᱱ?
ᱞᱟᱹᱭ ᱫᱤᱧ ᱪᱮᱫ ᱮᱢ ᱪᱤᱠᱟᱹᱭᱮᱫᱟ?
ᱚᱦᱚᱦ ᱢᱤᱱᱟᱹᱧ ᱜᱮᱭᱟ
ᱚ ᱡᱚᱢ ᱠᱟᱛᱮ ᱦᱮᱡ ᱮᱱᱟ ᱥᱮ ᱪᱮ?
ᱦᱮᱸ ᱦᱮᱸ ᱦᱮᱸ ᱡᱚᱢ ᱦᱩᱭ ᱱᱟ ᱾ ᱪᱚᱴ ᱥᱮ ᱨᱟᱠᱟᱵ ᱦᱩᱭ ᱟᱠᱟᱱᱟ ᱾
ᱚ
ᱦᱮᱞᱳ ᱢᱮᱱᱫᱟᱹᱧ ᱟᱸᱡᱚᱢᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱᱟ ᱞᱟᱹᱭ ᱢᱮ?
ᱟᱪᱪᱷᱟ ᱟᱪᱪᱷᱟ ᱢᱮᱱᱫᱟᱹᱧ ᱪᱮᱫ ᱮᱢ ᱪᱤᱠᱟᱹᱭᱮᱫᱟ ᱟᱢ ᱫᱚ?
ᱢᱮᱱ ᱫᱟᱹᱧ ᱪᱮᱫ ᱪᱮᱫ ᱮᱢ ᱪᱤᱠᱟᱭᱮᱟ ᱟᱢᱫᱚ?
ᱤᱧ ᱫᱩᱧ ᱫᱩᱲᱩᱵ ᱟᱠᱟᱱᱟ᱾
ᱚ ᱟᱪᱪᱷᱟ ᱟᱪᱪᱷᱟ ᱚ᱾
ᱛᱟᱯᱚᱨᱮ ᱥᱟᱱᱛᱟᱲ ᱛᱮ ᱫᱚᱢᱮᱢ ᱯᱟᱲᱟᱜ ᱠᱟᱱᱟ ᱛᱚ᱾
ᱦᱮᱸ
ᱞᱮᱭ ᱫᱟᱹᱧ ᱥᱟᱱᱛᱟᱲ ᱛᱮᱜᱮᱢ ᱯᱟᱲᱟᱜ ᱠᱟᱱᱟ ᱛᱚ? ᱞᱮᱭ ᱫᱟᱹᱧ ᱥᱟᱲ ᱥᱟᱱ ᱛᱟᱨ ᱛᱮᱜᱮ ᱛᱚᱢ ᱵᱷᱟᱲᱟᱜ ᱠᱟᱱᱟ ᱚ ᱪᱮᱫ ᱚᱠᱟ ᱥᱮᱢᱤᱥᱴᱟᱨ ᱪᱟᱹᱞᱩᱜ ᱠᱟᱱ ᱛᱟᱢᱟ?
ᱚ ᱴᱷᱤᱠ ᱴᱷᱟᱠ ᱟᱢ ᱴᱷᱮᱱ
ᱦᱮᱞᱳ
ᱦᱮᱸ ᱞᱮᱭᱫᱟᱹᱧ ᱟᱸᱡᱚᱢ
ᱦᱮᱸ ᱟᱸᱡᱚᱢ ᱫᱚ ᱟᱸᱚᱢ ᱤᱧ ᱛᱚᱧ ᱟᱸᱡᱚᱢ ᱧᱟᱢ ᱮᱫᱟ ᱟᱢ ᱠᱤ ᱵᱟᱢ ᱟᱸᱡᱚᱢ ᱧᱟᱢ ᱮᱫᱟ?
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱢᱟᱱᱮ ᱦᱮᱸ ᱦᱮᱸ ᱦᱮᱸ ᱟᱸᱡᱚᱢᱚᱜ ᱠᱟᱱᱟ ᱢᱟ ᱞᱮᱭ ᱢᱮ᱾
ᱞᱮᱭᱫᱤᱧ ᱟᱢᱫᱚ ᱚᱠᱟ ᱥᱮᱢᱤᱥᱴᱟᱨ ᱪᱟᱹᱞᱩᱜ ᱠᱟᱱ ᱛᱟᱢᱟ?
ᱤᱧᱟᱹᱜ ᱫᱚ ᱱᱤᱛᱚᱜ ᱫᱚ ᱢᱟᱱᱮ, ᱟᱜ ᱚᱱᱠᱟ ᱞᱮᱠᱟ ᱫᱚ ᱠᱚᱞᱮᱡᱽ ᱫᱚ ᱥᱮᱠᱮᱱᱰ ᱤᱭᱟᱨ ᱪᱟᱞᱟᱜ ᱠᱟᱱᱛᱟᱦᱮᱼᱟ ᱛᱚ ᱱᱤᱛᱚᱜ ᱫᱚ ᱤᱧᱫᱚ ᱱᱟᱜ ᱠᱷᱟᱱ ᱰᱤ ᱮᱞ ᱮᱰ ᱤᱧ ᱠᱚᱨᱟᱣᱮᱫᱼᱟ᱾
ᱚ ᱰᱤᱭᱮᱞᱮ ᱢᱟᱱᱮ ᱰᱤᱭᱮᱞᱮ ᱫᱚ ᱥᱟᱱᱛᱟᱲᱤ ᱫᱚ ᱚᱠᱟᱨᱮ ᱢᱮᱱᱟᱜᱼᱟ? ᱤᱧ ᱛᱩᱧ ᱵᱟᱲᱟᱭᱟ ᱞᱟᱞᱜᱚᱲ ᱥᱮᱫ ᱨᱮ ᱢᱮᱱᱟᱜᱼᱟ᱾ ᱟ ᱢᱟᱱᱮ ᱨᱟᱢᱜᱚᱲ ᱥᱮᱫ ᱠᱚ ᱢᱮᱛᱟᱜᱼᱟ ᱚᱱᱛᱮ ᱜᱮᱛᱚ ᱢᱮᱱᱟᱜᱼᱟ ᱥᱮ᱾ ᱢᱟᱱᱮ ᱚᱸᱰᱮ ᱜᱮᱢ ᱯᱟᱲᱟᱜ ᱠᱟᱱᱟ ᱥᱮ ᱪᱮᱫ?
ᱦᱳᱭ
ᱚ ᱵᱷᱟᱜᱮ ᱰᱤᱭᱮᱞᱮ ᱠᱚᱲᱟ ᱜᱮ ᱵᱷᱟᱜᱮ᱾ ᱤᱧ ᱫᱚ ᱠᱚᱞᱮᱡᱽ ᱢᱟᱱᱮ ᱟᱨ ᱵᱟᱨ ᱥᱮᱨᱢᱟ ᱠᱚᱞᱡᱽ ᱨᱮ ᱢᱟᱱᱮ ᱠᱚᱲᱟ ᱠᱟᱛᱮ, ᱟᱨ ᱟᱨ ᱵᱟᱨᱭᱟ ᱠᱚᱨᱟᱣ ᱞᱮᱠᱷᱟᱱ ᱛᱚ ᱟᱢᱟᱜ ᱜᱮ ᱛᱚ ᱜᱨᱡᱩᱮᱴ ᱠᱚᱢᱯᱞᱤᱴ ᱦᱚᱸ ᱦᱩᱭ ᱠᱚᱛᱟᱢᱟ ᱥᱮ᱾
ᱦᱩᱸ ᱪᱮᱫ ᱵᱟᱝ ᱵᱩᱡᱷᱟᱹᱣ ᱞᱮᱱᱟ ᱟᱨ ᱢᱤᱫ ᱫᱷᱟᱣ ᱞᱮᱭ ᱢᱮ
ᱞᱮᱭ ᱫᱟᱹᱧ ᱤᱧ ᱠᱚᱞᱮᱡᱽ ᱠᱤᱢ ᱵᱟᱹᱜᱤ ᱠᱚᱫᱟ ᱢᱟᱱᱮ ᱵᱟᱹᱜᱤᱭᱟ ᱠᱟᱫᱟ ᱥᱮᱢ ᱯᱟᱲᱦᱟᱜ ᱠᱟᱱ ᱜᱮᱭᱟ ᱮᱠᱷᱚᱱ?
ᱵᱟᱝ ᱵᱟᱝ ᱚᱱᱠᱟ ᱵᱷᱟᱹᱜᱤ ᱫᱚ ᱵᱟᱝ ᱦᱩᱭ ᱟ ᱠᱟᱱᱟ᱾ ᱟᱫᱚ ᱚᱱᱟ ᱤᱧᱟᱜ ᱵᱟᱱᱟᱨ ᱜᱤᱧ, ᱪᱟᱞᱟᱣ ᱤᱫᱤᱭᱮᱫ ᱛᱟᱦᱮᱸᱜᱼᱟ ᱟᱫᱚ ᱱᱟᱜ ᱠᱷᱟᱱᱡ ᱥᱚᱢᱚᱭ ᱱᱤᱛ ᱟᱹᱰᱤ ᱢᱩᱥᱠᱤᱞᱚᱜ ᱠᱟᱱᱟ ᱛᱚ ᱱᱚᱰᱮ ᱫᱚ ᱮ ᱱᱟᱜ ᱠᱷᱟᱱᱡ ᱚᱱᱠᱟ ᱫᱚᱥᱴᱟ ᱠᱷᱚᱱᱟᱜ ᱯᱟᱸᱪᱴᱟ ᱯᱚᱨᱡᱚᱱᱛᱚ ᱠᱞᱟᱥ ᱦᱩᱭᱩᱜᱼᱟ ᱨᱮᱜᱩᱞᱟᱨ ᱠᱞᱟᱥ ᱦᱩᱭᱩᱜ ᱠᱟᱱᱟ᱾ᱟᱫ ᱛᱟᱦᱟᱞᱮ ᱚᱱᱠᱟ ᱢᱚᱛᱚ ᱚᱠᱛᱚ ᱵᱟᱹᱧ ᱮᱢ ᱫᱟᱲᱮᱭᱟᱜ ᱠᱟᱱ ᱠᱷᱟᱹᱛᱤᱨ ᱛᱮ ᱱᱤᱛᱚᱜ ᱫᱚ ᱠᱚᱞᱮᱡᱽ ᱫᱚᱧ ᱦᱟᱹᱯᱤᱫ ᱦᱟᱛᱟᱲ ᱟᱠᱟᱫᱟ᱾ ᱟᱫᱚ ᱡᱮ ᱵᱟᱹᱜᱤ ᱫᱚ ᱵᱟᱹᱧ ᱵᱟᱹᱜᱤᱭᱟ ᱟᱠᱟᱜᱼᱟ ᱡᱟᱥᱴ᱾ ᱠᱟᱹᱴᱤᱡ ᱤᱧ ᱦᱟᱹᱯᱤᱫ ᱦᱟᱛᱟᱲ ᱠᱟᱫᱟ ᱢᱮᱱᱠᱷᱟᱱ᱾
ᱦᱤᱛ ᱦᱚ ᱟᱞᱚᱢ ᱵᱟᱹᱜᱤᱭᱟ ᱥᱮᱨ ᱥᱟᱞᱟᱜ ᱠᱚᱢᱤᱱᱤᱠᱮᱥᱚᱱ ᱫᱚᱦᱚ ᱠᱟᱜ ᱢᱮ᱾ ᱩᱱᱠᱩ ᱥᱟᱶ ᱢᱟᱱᱮ ᱛᱚ ᱟᱢ ᱞᱮᱦᱟ ᱠᱚᱢᱮ ᱤᱧᱦᱚ ᱚᱱᱟᱧ ᱠᱚᱨᱟᱣᱮᱫᱟ ᱢᱟᱱᱮ ᱢᱟᱱᱮ ᱠᱮᱞᱟᱥ ᱢᱟᱱᱮ ᱯᱚᱨᱤᱠᱠᱷᱟ ᱨᱮ ᱫᱩᱲᱩᱵ ᱫᱟᱲᱮᱜ ᱢᱟᱢ ᱡᱮᱱᱚ᱾
ᱦᱮᱸ ᱦᱮᱸ ᱦᱮᱸ ᱦᱮᱸ ᱵᱟᱰᱟᱭᱟᱠᱚ ᱡᱷᱚᱛᱚ ᱜᱮ ᱜᱚᱢᱠᱮ ᱛᱟᱠᱚᱧ ᱢᱮᱱ ᱠᱟᱜ ᱠᱚ ᱚᱣᱧ ᱡᱮ ᱱᱚᱝᱠᱟ ᱱᱚᱝᱠᱟ ᱟᱫᱚ
ᱪᱮᱞᱮ ᱠᱚ? ᱦᱮᱸ ᱵᱷᱟᱹᱜᱤ ᱛᱟᱦᱚᱞᱮ ᱛᱟᱨᱯᱚᱨ ᱪᱮᱜ ᱠᱚ ᱞᱟᱹᱭᱟ᱾ ᱡᱮ ᱟᱢ ᱫᱚ ᱞᱟᱦᱟ ᱠᱷᱚᱱᱟᱜ ᱜᱮᱢ ᱥᱟᱱᱛᱟᱲᱤ ᱛᱮᱢ ᱵᱟᱲᱟᱭ ᱠᱮᱭᱟ ᱥᱮ ᱪᱮᱫ?
ᱟᱜ ᱟᱨ ᱢᱤᱫ ᱫᱷᱟᱣ ᱞᱟᱹᱭ ᱢᱮᱥᱮ ᱟᱢᱟᱜ ᱢᱟᱡᱷᱮ ᱢᱚᱫᱽᱫᱷᱮ ᱢᱟᱱᱮ ᱨᱚᱲ ᱴᱟᱜ ᱪᱮᱫᱟᱜ ᱪᱚ ᱠᱟᱹᱴᱤᱡ ᱠᱟᱴᱟ ᱠᱟᱴᱟ ᱟᱸᱡᱚᱢᱚᱜ ᱠᱟᱱ ᱛᱟᱢᱟ᱾
ᱚᱝᱠᱟ ᱫᱚ ᱤᱱᱴᱟᱨ ᱱᱮᱴ ᱯᱨᱚᱵᱞᱮᱢ ᱫᱟᱭ ᱢᱟᱱᱮ ᱫᱟᱜ ᱫᱟᱭ ᱥᱮ ᱫᱟᱜ ᱫᱤᱱ ᱫᱚ ᱠᱟᱹᱴᱤᱡ ᱯᱨᱚᱵᱞᱮᱢ-ᱚᱜ ᱠᱟᱱᱟ ᱫᱚᱢᱮ᱾
ᱦᱮᱸ, ᱛᱟᱦᱚᱞᱮ ᱟᱢᱟᱜ ᱫᱚ ᱱᱤᱛᱚᱜ ᱫᱚ ᱚᱠᱟᱴᱟᱜ ᱥᱮᱢᱤᱥᱴᱟᱨ ᱪᱟᱞᱟᱜ ᱠᱟᱱᱟ?
ᱤᱧᱟᱹᱜ ᱫᱚ ᱯᱷᱤᱯ ᱥᱮᱢᱤᱥᱴᱟᱨ ᱪᱟᱞᱚᱜ ᱠᱟᱱᱟ᱾
ᱚᱻ ᱥᱟᱵ ᱫᱚ ᱟᱹᱰᱤ ᱱᱟᱯᱟᱭ ᱜᱮ᱾ ᱟᱨ ᱚᱠᱟ ᱴᱟᱜ ᱰᱤᱯᱟᱨᱢᱮᱱᱴ?
ᱦᱩᱸ ᱤᱧᱟᱹᱜ ᱫᱚ ᱥᱟ- ᱯᱷᱤᱞᱳᱡᱚᱯᱷᱤ ᱚᱱᱟᱨᱥ ᱥᱟᱱᱛᱟᱲᱤ ᱢᱟᱭᱱᱚᱨ᱾
ᱟᱪᱪᱷᱟ ᱟᱪᱪᱷᱟ, ᱡᱟᱜ ᱟᱹᱰᱤ ᱱᱟᱯᱟᱭ ᱜᱮᱭᱟᱢ᱾
ᱦᱩᱸ
ᱪᱮᱫ ᱞᱮᱠᱟ ᱯᱟᱲᱦᱟᱣ ᱠᱚ ᱴᱷᱤᱠ-ᱴᱷᱟᱠ ᱛᱮ ᱦᱩᱭᱩᱜ ᱠᱟᱱᱟ ᱛᱚ?
ᱦᱮᱸ ᱯᱟᱲᱟᱭ ᱛᱚ ᱴᱷᱤᱠ ᱴᱷᱟᱠ ᱜᱮ ᱚᱴᱳᱱᱳᱢᱟᱥ ᱠᱚᱞᱮᱡᱽ ᱛᱚ᱾ ᱠᱚᱱᱴᱤᱱᱤᱭᱩ ᱠᱮᱞᱟᱥ ᱤᱫᱤ ᱮᱢᱮᱢ ᱫᱚ ᱠᱚᱱᱴᱤᱱᱤᱭᱩ ᱠᱮᱞᱟᱥ ᱮᱢ ᱤᱫᱤ ᱠᱷᱟᱱᱮᱢ ᱠᱚᱱᱴᱤᱱᱤᱭᱩ ᱠᱮᱞᱟᱥ ᱮᱢ ᱪᱟᱞᱟᱜ ᱠᱷᱟᱱᱮ ᱢᱟᱱᱮ ᱱᱟᱢᱵᱟᱨ ᱫᱚ ᱵᱷᱟᱜᱤ ᱜᱮᱢ ᱧᱟᱢᱟ᱾ ᱠᱷᱟ ᱟᱞᱜᱟ ᱜᱮᱢ ᱵᱩᱡᱷᱟᱹᱣᱟ᱾
ᱦᱩᱸ ᱦᱳᱭ ᱢᱚᱴᱟᱢᱩᱴᱤ ᱚᱱᱠᱟ ᱟᱹᱜᱻ ᱥᱮᱵᱷᱮᱱᱴᱤ ᱪᱮᱛᱟᱱ ᱨᱮ ᱯᱨᱮᱡᱮᱱᱴ ᱛᱟᱦᱮᱸ ᱞᱮᱱᱠᱷᱟᱱ ᱜᱮ ᱚᱱ ᱛᱚᱛᱚ ᱟ ᱱᱟᱢᱵᱟᱨ ᱫᱚ ᱟᱹᱰᱤ ᱰᱷᱮᱨ ᱜᱮ ᱧᱟᱢᱚᱜ-ᱟ᱾
ᱦᱳᱭ,
ᱦᱩᱸ, ᱛᱟᱯᱚᱨᱮ ᱛᱟᱦᱚᱞᱮ ᱱᱤᱛᱚᱜ ᱫᱚ ᱚᱲᱟᱜ ᱨᱮᱜᱮ ᱥᱮ ᱚᱱᱠᱟ ᱢᱮᱥ ᱨᱮ?
ᱚᱱᱟ ᱤᱧ ᱫᱚ ᱚᱲᱟᱜ ᱠᱷᱚᱱᱟᱜ ᱜᱮᱧ ᱮᱠᱞᱟ ᱦᱤᱡᱩᱜ ᱜᱮᱭᱟ ᱠᱚᱞᱮᱡᱽ ᱫᱚ᱾
ᱦᱩᱸ, ᱦᱮᱞᱳ,
ᱟᱨ ᱟᱢ ᱫᱚ?
ᱢᱟ ᱢᱮᱱᱮ ᱟᱹᱧ ᱱᱤᱛᱚᱜ ᱫᱚ ᱱᱚᱝᱠᱟ ᱚᱲᱟᱜ ᱨᱮ ᱥᱮ ᱚᱱᱝᱠᱟ ᱢᱮᱥ ᱨᱮ ᱥᱮ ᱦᱳᱥᱴᱮᱞ ᱨᱮᱢ ᱛᱟᱦᱮᱱ ᱜᱮᱭᱟ?
ᱵᱟᱝ ᱤᱧ ᱫᱚ ᱚᱲᱟᱜ ᱠᱷᱚᱱᱟᱜ ᱜᱮ ᱪᱟᱞᱟ ᱦᱤᱡᱩᱜ ᱜᱤᱭᱟᱹᱧ ᱮᱠᱷᱚᱱ ᱫᱚ᱾
ᱳ ᱟᱪᱪᱷᱟ ᱟᱪᱪᱷᱟ,
ᱟᱨ ᱟᱢ ᱦᱚᱸ ᱚᱲᱟᱜ ᱠᱷᱚᱱᱟᱱ ᱜᱮᱢ ᱦᱮᱸ
ᱵᱟᱝᱜᱮ ᱤᱧ ᱫᱚ ᱚᱲᱟᱜ ᱨᱟᱦᱮᱱᱟ ᱟᱫᱚ ᱚᱲᱟᱜ ᱤᱧ ᱦᱮᱡ ᱟᱠᱟᱱᱟ ᱦᱚᱜ-ᱚᱭ᱾ ᱟᱨ ᱥᱚᱱᱤᱵᱟᱨ ᱦᱤᱞᱳᱜ ᱤᱧ ᱦᱮᱡ ᱟᱠᱟᱱᱟ ᱟᱫᱚ ᱱᱤᱛᱚᱜ ᱫᱚ ᱱᱚᱜ-ᱚᱭ ᱪᱟᱥ ᱠᱟᱹᱢᱤ ᱠᱚᱦᱚᱸ ᱮᱛᱚᱦᱚᱵ ᱟᱠᱟᱱᱟ ᱛᱚ, ᱟᱫᱚ ᱠᱟᱹᱴᱤᱡ ᱚᱱᱟ ᱜᱮ ᱜᱚᱲᱚ ᱠᱚ ᱦᱮᱡ ᱦᱳᱭ ᱠᱟᱱᱟ᱾
ᱚᱻ ᱚᱱᱟ ᱜᱮ ᱠᱟᱹᱢᱤ ᱥᱚᱢᱚᱭ ᱫᱚ ᱵᱟᱵᱟ ᱛᱟᱠᱚ ᱜᱚᱲᱚ ᱞᱮᱠᱷᱟᱱ ᱫᱚ ᱟᱠᱚ ᱦᱚᱸᱠᱚ ᱦᱟᱞᱠᱟ ᱠᱚ ᱵᱩᱡᱷᱟᱹᱭᱟ ᱟᱥᱮ᱾
ᱦᱳᱭ ᱦᱳᱭ ᱦᱳᱭ ᱦᱮᱸ,
ᱛᱟᱦᱚᱞᱮ ᱟᱢ ᱫᱚ ᱚᱠᱟ ᱨᱮᱢ ᱛᱟᱦᱮᱸᱱ ᱜᱮᱭᱟ ᱨᱮ ᱨᱟᱢᱜᱚᱲ ᱨᱮᱜᱮᱢ ᱛᱟᱦᱮᱸᱱ ᱠᱟᱱᱟ ᱦᱚᱜ-ᱚᱭ ᱡᱮ ᱰᱤᱭᱮᱞᱮᱴ ᱠᱚᱞᱮᱡᱽ ᱨᱮ᱾
ᱦᱚᱭ ᱦᱚᱭ᱾
ᱚᱸᱰᱮ ᱜᱮ ᱤᱧ ᱤᱧᱤᱧ ᱪᱟᱞᱟᱣ ᱞᱮᱱᱟ ᱚᱸᱰᱮ ᱠᱤ ᱛᱟᱦᱮᱸᱱ ᱦᱳᱥᱴᱮᱞ ᱦᱚᱸ ᱢᱮᱱᱟᱜ-ᱟ?
ᱦᱩᱸ ᱢᱮᱱᱟᱜ-ᱟ᱾
ᱚ᱾
ᱢᱮᱱᱟᱜ-ᱟ ᱟᱢ ᱱᱚᱣᱟ ᱟᱻ ᱱᱚᱣᱟ ᱡᱚᱠᱷᱚᱱ ᱮᱥ ᱰᱤᱯᱤ ᱦᱩᱭᱱᱟ ᱛᱚᱠᱷᱚᱱ ᱦᱮᱡ ᱞᱮᱱᱟᱢ ᱛᱚ ᱦᱮᱸ ᱥᱮ ᱵᱟᱝ?
ᱦᱳᱭ᱾
ᱚᱻ᱾ ᱦᱳᱭ ᱚᱱᱟ ᱢᱮᱱᱟᱜ ᱜᱮᱭᱟ, ᱚᱱᱮ ᱡᱟᱦᱟᱸᱨᱮ ᱟᱯᱮ ᱯᱮ ᱛᱟᱦᱮᱸ ᱠᱟᱱ ᱫᱚ ᱚᱱᱟ ᱨᱮᱱᱟᱜ ᱡᱟᱦᱟᱸ ᱞᱮᱸᱜᱟ ᱯᱟᱦᱴᱟ ᱡᱟᱦᱟᱸ ᱫᱚ ᱦᱟᱱᱮ ᱵᱮᱲᱟ ᱰᱩᱵᱩᱡ ᱫᱷᱟᱨᱮ᱾ ᱚᱱᱟ ᱫᱷᱟᱨᱮ ᱫᱚ ᱚᱱᱮ, ᱚᱱᱟ ᱫᱚ ᱠᱚᱞᱮᱡᱽ ᱠᱟᱱᱟ ᱚᱸᱰᱮ ᱫᱚ ᱠᱮᱞᱟᱥ ᱠᱚ ᱦᱩᱭᱩᱜ-ᱟ ᱛᱚ ᱚᱱᱟ ᱦᱟᱱᱟ ᱫᱷᱟᱨᱮ ᱦᱟᱱᱟ ᱦᱟᱱᱟ ᱫᱷᱟᱨᱮ ᱢᱮᱱᱟᱜ-ᱟ ᱦᱳᱥᱴᱮᱞ ᱠᱚᱫᱚ᱾
ᱚᱻ᱾ ᱩᱱᱟᱹᱜ ᱫᱚ ᱵᱟᱹᱧ ᱵᱟᱰᱟᱭᱟ ᱠᱤᱱᱛᱩ ᱪᱟᱞᱟᱣ ᱱᱟᱣᱟ ᱜᱮ ᱛᱚ ᱞᱮ ᱪᱟᱞᱟᱣ ᱱᱟ, ᱚᱠᱚᱭᱮ ᱵᱟᱲᱟᱭᱟ ᱚᱱᱟ ᱫᱚ ᱰᱤᱭᱮᱞᱮᱴ ᱛᱟᱯᱚᱨᱮ ᱠᱟᱹᱴᱤᱡ ᱞᱮ ᱫᱟᱬᱟ ᱵᱟᱲᱟ ᱞᱮᱭᱟ ᱛᱚᱠᱷᱚᱱ ᱜᱮᱠᱚ ᱞᱟᱹᱭ ᱫᱟ ᱚᱞ ᱠᱚ ᱞᱮ ᱧᱮᱞ ᱠᱮᱜ-ᱟ᱾ ᱚᱱᱟ ᱥᱟᱱᱛᱟᱞᱤ ᱰᱤᱭᱮᱞᱮ ᱠᱚᱞᱮᱡᱽ ᱛᱚᱠᱷᱚᱱ ᱜᱮ ᱵᱟᱲᱟᱭ ᱵᱟᱲᱟᱭ ᱦᱩᱭᱱᱟ ᱢᱟᱱᱮ ᱟᱵᱚ ᱥᱟᱱ ᱥᱟᱱᱛᱟᱲᱤ ᱛᱮᱦᱚᱸ ᱰᱤ ᱮ ᱞᱮ ᱠᱚᱞᱮᱡᱽ ᱢᱮᱱᱟᱜ-ᱟ ᱱᱚᱣᱟ ᱫᱚ ᱠᱤᱱᱛᱩ ᱞᱟᱦᱟ ᱨᱮ ᱫᱚ ᱵᱟᱹᱧ ᱵᱟᱰᱟᱭ ᱠᱮᱭᱟ᱾
ᱚᱻ᱾
ᱛᱟᱦᱚᱸᱞᱮ ᱟᱯᱮ ᱫᱚ ᱦᱤᱛᱚᱜ ᱫᱚ ᱱᱚᱝᱠᱟ ᱪᱟᱥ ᱠᱟᱹᱢᱤ ᱠᱚᱫᱚ ᱪᱮᱫ ᱞᱮᱠᱟ ᱦᱩᱭ ᱥᱟᱹᱛ ᱮᱱᱟ ᱥᱮ ᱮᱠᱷᱚᱱ ᱪᱟᱞᱟᱜ ᱠᱟᱱ ᱜᱮᱭᱟ?
ᱟᱞᱮ ᱥᱮᱫ ᱫᱚ ᱠᱟᱹᱴᱤᱡ ᱠᱚ ᱦᱟᱹᱯᱤᱫ ᱟᱠᱟᱫᱟ, ᱮᱠᱷᱚᱱᱚ ᱢᱤᱫ ᱪᱟᱸᱫᱳ ᱯᱚᱨ ᱦᱚᱸᱠᱚ ᱨᱚᱦᱚᱭ ᱵᱟᱲᱟᱭᱟ᱾ ᱮᱠᱷᱚᱱᱚ ᱛᱚᱞᱟ ᱠᱚᱫᱚ ᱦᱩᱰᱤᱧ ᱜᱮᱭᱟ᱾ ᱟᱞᱮ ᱥᱮᱫᱚ ᱠᱟᱹᱴᱤᱡ ᱠᱚ ᱫᱤᱨᱤ ᱠᱟᱛᱮ ᱨᱚᱦᱚᱭ ᱜᱮᱭᱟ ᱟᱨ, ᱥᱮ ᱢᱟᱱᱮ ᱯᱩᱥ ᱵᱚᱸᱜᱟ ᱥᱮᱫ ᱠᱚ ᱜᱮᱫ ᱜᱮᱭᱟ᱾
ᱚ-ᱚ-ᱚ᱾ ᱛᱟᱦᱚᱸᱞᱮ ᱫᱟᱜ ᱡᱟᱹᱲᱤ ᱠᱚ ᱚᱠᱟᱞᱮᱠᱟ ᱟᱯᱮ ᱚᱱᱛᱮ?
ᱦᱩᱸ ᱥᱮᱛᱟᱜ ᱠᱷᱚᱱᱟᱜ ᱫᱚᱢᱮ ᱫᱟᱜ, ᱫᱟᱜ ᱞᱚᱦᱚᱫ ᱛᱮ ᱠᱚᱞᱮᱡᱽ ᱪᱟᱞᱟᱣ ᱦᱩᱭ ᱞᱮᱱᱟ ᱟᱨ ᱞᱚᱦᱚ ᱞᱚᱦᱚᱫ ᱛᱮ ᱜᱮ ᱦᱮᱡ ᱦᱩᱭ ᱱᱟ᱾
ᱦᱚᱸ
ᱢᱟᱱᱮ ᱚᱲᱟᱜ ᱠᱷᱚᱱᱤᱧ ᱩᱰᱩᱝ ᱮᱱᱟ ᱫᱟᱜ ᱵᱟᱹᱱᱩᱜ ᱟᱠᱟᱫᱟ ᱛᱟᱞᱟ ᱦᱚᱨ ᱨᱮ ᱪᱟᱞᱟᱣ ᱠᱟᱛᱮ ᱛᱮ ᱫᱟᱜ ᱧᱟᱢ ᱠᱟᱹᱫᱤᱧᱟ᱾
ᱱᱮᱛᱟᱨ ᱫᱤᱱ ᱫᱚ ᱢᱟᱱᱮ ᱫᱤᱱ ᱜᱮ ᱫᱟᱜᱽ ᱜᱮᱭᱟᱭ᱾
ᱦᱩᱸᱻ᱾
ᱛᱟᱦᱚᱸᱞᱮ ᱦᱤᱛᱳᱜ ᱫᱚ ᱚᱲᱟᱜ ᱦᱚᱲ ᱠᱚᱫᱚ ᱵᱮᱸᱜᱮᱫ ᱜᱮᱭᱟ
ᱵᱟᱝ ᱡᱟᱹᱯᱤᱫ ᱠᱟᱫᱟ ᱠᱚ᱾
ᱚ ᱟᱪᱪᱷᱟ᱾
ᱟᱨ ᱟᱯᱮ ᱨᱮᱱ ᱫᱚ?
ᱦᱮᱸ ᱟᱞᱮ ᱨᱮᱱ ᱦᱚᱸᱠᱚ ᱡᱚᱛᱚ ᱠᱚ ᱮ ᱤᱭᱟᱹᱭᱱᱟ ᱜᱤᱛᱤᱡ ᱮᱱᱟ ᱡᱚᱛᱚᱜᱮ ᱢᱤᱫ ᱥᱟᱶ ᱛᱮ ᱜᱮᱞᱮ ᱡᱚᱢ ᱠᱮᱜ-ᱟ᱾ ᱟᱫᱚ ᱡᱚᱢ ᱠᱟᱛᱮᱫ ᱟ ᱡᱚᱛᱚ ᱜᱮᱠᱚ ᱜᱤᱛᱤᱡ ᱮᱱᱟ ᱡᱟᱹᱯᱤᱫ ᱠᱮᱜ-ᱟ ᱢᱚᱱᱮ ᱦᱩᱭᱩᱜ ᱠᱟᱱᱟ ᱟᱫᱚ ᱤᱧ ᱫᱚ ᱚᱱᱛᱮ ᱨᱟᱠᱟᱵ ᱱᱟᱹᱧ ᱪᱮᱛᱟᱱ ᱨᱮ ᱤᱧ ᱫᱚ ᱪᱤᱛ ᱪᱮᱛᱟᱱ ᱨᱮᱧ ᱛᱟᱦᱮᱱᱟ ᱛᱚ ᱟᱫᱚ ᱡᱚᱛᱚ ᱜᱮ ᱟᱞᱮ ᱨᱮᱱ ᱫᱚ ᱞᱟᱛᱟᱨ ᱨᱮᱜᱮ ᱠᱚ ᱛᱟᱦᱮᱱᱟ᱾
ᱡᱟᱹᱯᱤᱜ ᱠᱮᱜᱟ ᱠᱚ ᱢᱚᱱᱮ ᱦᱩᱭᱩᱜ ᱠᱟᱱᱟ᱾
ᱚ ᱟᱨ ᱪᱮᱫ ᱠᱚᱯᱮ ᱩᱛᱩ ᱞᱮᱜ-ᱟ ᱛᱮᱦᱮᱧ ᱫᱚ?
ᱮ‌ ᱦᱮ ᱛᱮᱦᱮᱧ ᱫᱚ ᱡᱤᱞ ᱩᱛᱩ ᱦᱩᱭ ᱞᱮᱱᱟ᱾
ᱚ ᱵᱷᱟᱜᱤ ᱡᱟᱯᱩᱫ ᱫᱤᱱ ᱨᱮ ᱡᱤᱞ
ᱦᱮᱸ ᱮᱱᱟᱝ ᱵᱟᱡᱟᱨ ᱥᱮᱱ ᱤᱧ ᱪᱟᱞᱟᱣ ᱞᱮᱱᱟ ᱛᱚ ᱛᱟᱨᱟᱥᱤᱧ ᱵᱮᱲᱟ ᱟᱫᱚ ᱛᱟᱦᱚᱞᱮ ᱟᱰᱤ ᱡᱤᱞ ᱠᱩᱧ ᱟᱹᱜᱩ ᱛᱚᱨᱟ ᱟᱠᱟᱜᱼᱟ ᱟᱫᱚ ᱚᱱᱟᱜᱮ ᱩᱛᱩ ᱦᱩᱭ ᱞᱮᱱᱟ᱾
ᱦᱩᱸ
ᱟᱯᱮᱫᱚ ᱪᱮᱫ ᱯᱮ ᱩᱛᱩᱞᱮᱜᱼᱟ?
ᱟᱞᱮᱫᱚ ᱥᱩᱵᱡᱤ ᱟᱨ ᱨᱩᱴᱤ ᱟᱹᱭᱩᱵ ᱵᱮᱲᱟ ᱫᱚ᱾
ᱚ
ᱟᱭᱩᱵ ᱵᱮᱲᱟ ᱫᱚ ᱠᱷᱩᱵ ᱫᱟᱠᱟ ᱫᱚ ᱠᱚᱢ ᱞᱮ ᱡᱚᱢ ᱜᱮᱭᱟ ᱟᱨ ᱚᱲᱟᱜ ᱢᱤᱫ ᱵᱟᱨ ᱦᱚᱲ ᱜᱟ ᱫᱟᱠᱟ ᱠᱚ ᱡᱚᱢᱟ᱾
ᱦᱮᱸ
ᱯᱮᱨᱟᱭ ᱫᱚ ᱨᱩᱴᱤ ᱜᱮ
ᱟᱨᱠᱤ ᱚᱱᱠᱟᱜᱮ ᱟᱞᱮ ᱦᱚ ᱨᱩᱴᱤ ᱟᱫᱚ ᱚᱱᱠᱟ ᱞᱮᱠᱟ ᱫᱚ ᱫᱚ ᱦᱟᱱᱮ ᱤᱧ ᱦᱚᱛᱚ ᱚᱲᱟᱜ ᱨᱮᱫᱚ ᱵᱟᱹᱧ ᱛᱟᱦᱮᱱ ᱠᱟᱱᱟ ᱟᱫᱚ ᱛᱟᱦᱚᱞᱮ ᱟᱨ ᱨᱩᱴᱤ ᱡᱚᱠᱷᱚᱱ ᱤᱧ ᱤᱧ ᱛᱟᱦᱮᱸᱱᱟ